ᱦᱮᱸ ᱾
ᱦᱳᱭ ᱡᱚᱦᱟᱨ ᱜᱮ ᱾
ᱟᱪᱪᱷᱟ ᱟᱪᱪᱷᱟ ᱟᱨ ᱱᱟᱯᱟᱭ ᱵᱟᱲᱟ ᱜᱮᱭᱟᱢ?
ᱦᱳᱭ ᱱᱤᱛᱚᱜ ᱞᱮᱠᱟ ᱛᱮᱫᱚ ᱱᱟᱯᱟᱭ ᱜᱮ ᱾ ᱟᱢ ᱜᱮ ᱚᱠᱟ ᱞᱮᱠᱟ?
ᱟᱪᱪᱷᱟ ᱟᱪᱪᱷᱟ, ᱤᱧ ᱦᱚᱸ ᱱᱟᱯᱟᱭ ᱜᱮ ᱢᱤᱱᱟᱹᱧᱟ ᱟᱨ ᱪᱮᱫ ᱞᱮᱠᱟ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ?
ᱦᱳᱭ ᱦᱳᱭ ᱱᱤᱛᱚᱜ ᱛᱷᱚᱲᱟ ᱴᱷᱤᱠ ᱜᱮᱭᱟ ᱮᱴᱟᱜ ᱚᱱᱠᱟ ᱥᱟᱰᱮ ᱠᱚᱫᱚ ᱵᱟᱝ ᱟᱸᱡᱚᱢᱚᱜ ᱠᱟᱱᱟ ᱾
ᱟᱪᱪᱷᱟ, ᱟᱪᱪᱷᱟ ᱟᱪᱪᱷᱟ ᱟᱪᱪᱷᱟ, ᱟᱹᱰᱤ ᱱᱟᱯᱟᱭ ᱾ ᱦᱮᱸ ᱵᱟᱝ ᱵᱟᱝ ᱴᱷᱤᱠ ᱜᱮᱭᱟ ᱢᱟᱱᱮ ᱠᱞᱤᱭᱟᱨ ᱨᱚᱲ ᱟᱸᱡᱚᱢᱚᱜ ᱠᱟᱱᱟ ᱚᱱᱠᱟ ᱪᱮᱫ ᱦᱚᱸ ᱚᱱᱠᱟ ᱫᱚ ᱟᱣᱟᱡᱽ ᱫᱚ ᱟᱹᱰᱤ ᱱᱟᱯᱟᱭ ᱛᱮᱜᱮ ᱟᱸᱡᱚᱢᱚᱜ ᱠᱟᱱᱟ ᱾ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ?
ᱟᱪᱪᱷᱟ ᱟᱪᱪᱷᱟ ᱟᱪᱪᱷᱟ ᱟᱪᱪᱷᱟ, ᱟᱨ ᱫᱟᱠᱟ ᱠᱚ ᱡᱚᱢ ᱵᱟᱲᱟ ᱦᱩᱭᱮᱱᱟ?
ᱦᱳᱭ ᱡᱚᱢ ᱫᱚ ᱟᱹᱣᱨᱤ ᱦᱩᱭᱩᱜᱼᱟ ᱱᱚᱜᱼᱚᱭ ᱦᱟᱸᱜ ᱡᱚᱢ ᱦᱩᱭᱩᱜᱼᱟ ᱱᱤᱛᱚᱜ ᱾ ᱟ. ᱣᱨᱤ ᱡᱚᱢ ᱦᱩᱣᱩᱜᱼᱟ ᱡᱚᱢ ᱫᱚ ᱾ ᱱᱚᱜᱼᱚᱭ ᱠᱩᱞᱦᱤ ᱥᱮᱫ ᱨᱤᱧ ᱡᱩᱲᱩᱵ ᱠᱟᱱ ᱛᱟᱦᱮᱱᱟ ᱛᱚ ᱰᱟᱸᱝᱨᱤ ᱠᱚ ᱧᱮᱞ ᱠᱚ ᱦᱩᱭᱩᱜ ᱠᱟᱱ ᱛᱟᱦᱮᱱᱟ ᱾
ᱟᱪᱪᱷᱟ ᱾
ᱦᱳᱭ, ᱟᱫᱚ ᱵᱟᱨᱭᱟ ᱰᱟᱸᱝᱨᱟ ᱦᱮᱱᱟᱜ ᱠᱤᱱᱟᱹ ᱛᱚ ᱩᱱᱠᱤᱱ ᱜᱮ ᱟᱫᱚ ᱜᱩᱯᱤ ᱠᱚ ᱥᱟᱛᱮ ᱟᱲᱟᱜ ᱜᱚᱫ ᱦᱩᱭ ᱮᱱᱟ ᱾
ᱦᱩᱸ ᱦᱩᱸ ᱦᱩᱸ ᱦᱩᱸ ᱾
ᱮᱠᱟᱞ ᱟᱫᱚ ᱩᱱᱠᱩ ᱩᱱᱠᱤᱱ ᱜᱮᱞᱤᱧ ᱩᱱᱠᱩ ᱜᱮᱞᱤᱧ ᱧᱮᱞ ᱮᱫ ᱠᱚ ᱛᱟᱦᱮᱱᱟ ᱾
ᱟᱪᱪᱷᱟ ᱟᱪᱪᱷᱟ ᱾ ᱛᱟᱦᱚᱞᱮ ᱱᱤᱛ ᱫᱚ ᱪᱮᱫ ᱞᱮᱠᱟ ᱟᱯᱮ ᱦᱮᱸ ᱤᱧ ᱫᱚ ᱢᱤᱱᱟᱹᱧ ᱜᱮᱭᱟ ᱤᱧᱦᱚ ᱫᱟᱠᱟ ᱠᱚᱧ ᱡᱚᱢ ᱵᱟᱲᱟ ᱠᱮᱫᱟ ᱟᱫᱚ ᱛᱟᱦᱚᱞᱮ ᱯᱤᱸᱰᱟᱹ ᱠᱚᱨᱮᱧ ᱫᱩᱲᱩᱵ ᱠᱟᱱᱛᱮ ᱟᱫᱚ ᱛᱟᱦᱚᱞᱮ ᱱᱚᱜ-ᱚᱭ ᱜᱩᱰᱤ ᱠᱚ ᱠᱟᱹᱡ ᱤᱧ ᱧᱮᱞ ᱵᱟᱲᱟᱭᱮᱜ-ᱟ ᱠᱟᱹᱡ ᱚᱱᱮ ᱵᱷᱤᱛᱟᱹ ᱢᱟᱜ ᱤᱧ ᱪᱟᱞᱟᱜ-ᱟ ᱾ ᱯᱟᱸᱡᱟ ᱵᱟᱲᱟᱭᱮᱫᱟ ᱟᱨᱠᱤ ᱟᱫᱚ ᱢᱟᱱᱮ ᱞᱥᱫᱚ ᱠᱚ ᱞᱟᱴᱷᱟ ᱠᱟᱱᱟ ᱚᱱᱟ ᱠᱚ ᱠᱟᱹᱡ ᱤᱭᱟᱹ ᱵᱟᱲᱟ ᱦᱩᱭᱩᱜ ᱠᱟᱱᱟ, ᱟᱫᱚ ᱪᱟᱞᱟᱜ ᱦᱩᱭᱩᱜ ᱞᱟᱹᱜᱤᱫ ᱪᱷᱟᱲᱟᱣ ᱵᱟᱲᱟ ᱦᱩᱭᱩᱜ ᱠᱟᱱᱟ ᱟᱫᱚ ᱪᱟᱞᱟᱜ ᱦᱩᱭᱩᱜ ᱞᱟᱹᱜᱤᱫ ᱵᱷᱤ ᱛᱟᱹ ᱢᱟᱜ ᱟᱨᱠᱤ ᱨᱚᱦᱚᱭ ᱠᱚ ᱟᱨᱟᱢᱵᱚ ᱧᱚᱜ ᱠᱟᱱᱟ ᱛᱚ ᱦᱮᱸ ᱾ ᱟᱪᱪᱷᱟ ᱟᱫᱚ ᱜᱚᱝᱠᱮ ᱞᱟᱹᱭᱮᱫᱟᱹᱧ ᱡᱮ ᱚᱱᱠᱟ ᱪᱮᱫ ᱞᱮᱠᱟ ᱟᱯᱮᱥᱮᱱ ᱮ ᱫᱟᱬᱟᱱ ᱠᱚ ᱪᱮᱫ ᱞᱮᱠᱟ ᱡᱟᱭᱜᱟ ᱠᱚ ᱢᱮᱱᱟᱜ-ᱟ?
ᱦᱳᱭ ᱫᱟᱬᱟᱱ ᱡᱟᱭᱜᱟ ᱠᱚᱫᱚ ᱡᱮᱢᱚᱱ ᱢᱮᱱᱟᱜ ᱫᱚ ᱢᱮᱱᱟᱜ ᱜᱮᱭᱟ ᱚᱱᱠᱟ ᱞᱮᱠᱟ ᱫᱚ ᱟᱫᱚ ᱟᱞᱮ ᱠᱷᱚᱱ ᱫᱚ ᱟᱹᱰᱤ ᱜᱮ ᱥᱟᱸᱜᱤᱧ ᱜᱮᱭᱟ ᱛᱚ ᱛᱟᱦᱚᱞᱮ ᱚᱱᱠᱟ ᱞᱮᱠᱟ ᱫᱟᱬᱟᱱ ᱠᱚᱫᱚ ᱵᱟᱝ ᱪᱟᱞᱟᱜ ᱦᱩᱭᱩᱜ-ᱟ ᱾
ᱟᱪᱪᱷᱟ ᱟᱪᱪᱷᱟ ᱟᱪᱪᱷᱟ ᱾ ᱦᱚᱸ ᱾
ᱦᱳᱭ ᱦᱳᱭ ᱡᱮᱢᱚᱱ ᱚᱱᱮ ᱤᱭᱟᱹ ᱵᱮᱱ ᱟᱸᱡᱚᱢ ᱠᱟᱜ-ᱟ ᱚᱱᱠᱟ ᱟᱞᱮ ᱫᱚ ᱦᱮᱱᱟᱜ ᱜᱮᱭᱟ ᱡᱮᱢᱚᱱ ᱥᱩᱥᱩᱱᱤᱭᱟ ᱾
ᱟᱪᱪᱷᱟ ᱾
ᱦᱳᱭ ᱡᱮᱢᱚᱱ ᱥᱩᱥ ᱦᱳᱭ ᱦᱳᱭ ᱦᱳᱭ ᱦᱳᱭ ᱾
ᱱᱤᱛᱚᱜ ᱚᱠᱛᱚ ᱨᱮᱫᱚ ᱚᱸᱰᱮ ᱦᱚ ᱡᱮᱢᱚᱱ ᱱᱤᱛᱚᱜ ᱫᱚ ᱩᱱᱠᱩ ᱚᱸᱰᱮ ᱠᱷᱚᱱᱟᱜ ᱫᱟᱜ ᱤᱫᱤ ᱫᱟᱜ ᱩᱱᱠᱩ ᱤᱭᱟᱹ ᱠᱚ ᱫᱟᱜ ᱠᱚ ᱫᱩᱞᱟ ᱾ ᱮᱠᱷᱚᱱ ᱫᱚ ᱚᱱᱟ ᱠᱷᱟᱹᱛᱤᱨ ᱟᱹᱰᱤ ᱢᱟᱱᱮ ᱟ. ᱰᱤ ᱵᱷᱤᱲ ᱜᱮ ᱛᱟᱦᱮᱱᱟ ᱾ ᱟᱹᱰᱤ ᱡᱟᱠ ᱡᱚᱢᱚᱠ ᱨᱟᱹᱥᱠᱟᱹᱭᱟᱠᱚ ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱾ ᱟᱨ ᱛᱟᱦᱚᱞᱮ ᱱᱤᱛ ᱫᱚ ᱱᱤᱛ ᱫᱚ ᱚᱸᱰᱮ ᱫᱚ ᱪᱮᱫ ᱞᱮᱠᱟ ᱪᱮᱫ ᱞᱮ ᱠᱟᱱᱟᱜ ᱚᱸᱰᱮᱱᱟᱜ ᱫᱚ ᱦᱩᱭᱩᱜ ᱜᱮᱭᱟ ᱱᱚᱰᱮ ᱵᱚᱸᱜᱟ ᱵᱩᱨᱩ ᱠᱚ ᱟᱨᱠᱤ ᱾
ᱦᱳᱭ ᱟᱫᱚ ᱱᱤᱛ ᱫᱚ ᱚᱱᱠᱟ ᱞᱮᱠᱟ ᱵᱚᱸᱜᱟ ᱵᱩᱨᱩ ᱧᱮᱞ ᱛᱮᱫᱚ ᱚᱸᱰᱮ ᱫᱚ ᱡᱮᱢᱚᱱ ᱱᱤᱛᱚᱜ ᱫᱚ ᱚᱸᱰᱮ ᱠᱷᱚᱱᱟᱜ ᱫᱟᱜ ᱠᱚ ᱤᱫᱤᱜᱤᱭᱟ ᱟᱫᱚ ᱚᱠᱚᱭ ᱚᱠᱟ ᱠᱚᱨᱮ ᱚᱱᱠᱟ ᱢᱮᱱᱟᱜ ᱛᱟᱠᱚᱣᱟ ᱫᱟᱜ ᱫᱩᱞ ᱟᱠᱚ ᱾
ᱚᱸᱰᱮ ᱠᱷᱚᱱᱟᱜ ᱫᱚ ᱫᱟᱜ ᱠᱚ ᱤᱫᱤᱭᱟ ᱠᱷᱟᱹᱞᱤ ᱾
ᱟᱪᱪᱷᱟ ᱾
ᱟᱫᱚ ᱚᱱᱠᱟ ᱞᱮᱠᱟᱛᱮ ᱱᱤᱛᱚᱜ ᱫᱚ ᱩᱱᱠᱩ ᱜᱮᱠᱚ ᱛᱟᱦᱮᱱᱟ ᱩᱱᱠᱩ ᱦᱚᱲ ᱜᱮ ᱾ ᱟᱫᱚ ᱡᱩᱫᱤ ᱮᱢᱱᱤ ᱟᱵᱚ ᱞᱮᱠᱟᱱ ᱦᱚᱲ ᱠᱚ ᱫᱟᱬᱟᱱᱮᱢ ᱪᱟᱞᱟᱜ-ᱟ, ᱟᱵᱚ ᱞᱮᱠᱟᱱ ᱦᱚᱲ ᱫᱚ ᱚᱱᱠᱟ ᱤᱭᱟᱹ ᱠᱚ ᱥᱚᱢᱚᱭ ᱫᱟᱬᱟᱱ ᱫᱚ ᱵᱷᱟᱜᱮᱭᱟ ᱡᱮᱢᱚᱱ ᱚᱱᱠᱟ ᱤᱭᱟᱹ ᱱᱚᱵᱷᱮᱢᱵᱚᱨ ᱰᱤᱥᱮᱢᱵᱚᱨ ᱡᱟᱱᱩᱣᱟᱨᱤ ᱚᱱᱠᱟᱱ ᱚᱠᱛᱚ ᱫᱟᱬᱟᱱ ᱫᱚ ᱵᱷᱟᱜᱤᱭᱟ, ᱩᱱ ᱚᱠᱛᱚ ᱜᱮ ᱢᱟᱱᱮ ᱟᱹᱰᱤ ᱡᱮᱞᱮᱧ ᱡᱮᱞᱮᱧ ᱠᱷᱚᱱᱟᱜ ᱫᱟᱬᱟᱱ ᱠᱚᱠᱚ ᱦᱤᱡᱩᱜ ᱜᱮᱭᱟ ᱾
ᱦᱮᱸ ᱾ ᱮᱠᱟᱞ ᱮᱠᱟᱞ ᱾
ᱢᱟᱱᱮ ᱱᱤᱛᱚᱜ ᱫᱚ ᱚᱱᱠᱟ ᱞᱮᱠᱟ ᱫᱚ ᱱᱩᱠᱩ ᱡᱟᱦᱟᱸᱭ ᱠᱚ ᱫᱟᱜ ᱠᱚ ᱫᱩᱞᱟ ᱩᱱᱠᱩ ᱠᱚᱜᱮ ᱱᱤᱛᱚᱜ ᱫᱚ ᱾
ᱟᱪᱪᱷᱟ ᱟᱪᱪᱷᱟ ᱾
ᱩᱱᱠᱩ ᱜᱮ ᱡᱟᱹᱥᱛᱤ ᱫᱚᱠᱚ ᱦᱤᱡᱩᱜ-ᱟ ᱾
ᱦᱩᱸ ᱾
ᱟᱫᱚ ᱟᱵᱚ ᱠᱚᱨᱮᱱ ᱱᱤᱛ ᱱᱤᱛᱚᱜ ᱫᱚ ᱚᱱᱠᱟ ᱞᱮᱠᱟ ᱚᱠᱛᱚ ᱠᱚᱦᱚᱸ ᱵᱟᱝ ᱧᱟᱢᱚᱜᱼᱟ ᱛᱚ ᱪᱟᱥ ᱠᱟᱹᱢᱤᱨ ᱨᱮᱻ ᱡᱷᱚᱛᱚ ᱦᱚᱲ ᱪᱷᱩᱴᱟᱹᱣ ᱠᱚᱜᱼᱟ ᱵᱚ ᱟᱵᱚ ᱫᱚ ᱚᱱᱮ ᱚᱱᱠᱟᱱ ᱚᱠᱛᱚ ᱜᱮ ᱱᱟᱥᱮᱱᱟᱜ ᱚᱠᱛᱚ ᱠᱚ ᱧᱟᱢᱚᱜᱼᱟ ᱦᱟᱱᱮ ᱡᱮᱢᱚᱱ ᱡᱟᱱᱩᱣᱟᱨᱤ ᱚᱱᱮ ᱚᱱᱠᱟᱱ ᱚᱠᱛᱚ ᱛᱚᱠᱷᱚᱱ ᱫᱚ ᱪᱟᱥ ᱠᱟᱹᱢᱤ ᱠᱚᱦᱚᱸ ᱡᱚᱛᱚ ᱯᱩᱨᱟᱹᱜᱼᱟ
ᱮᱠᱟᱞ ᱮᱠᱟᱞ ᱮᱠᱟᱞ ᱦᱩ
ᱛᱟᱦᱚᱞᱮ ᱟᱯᱮᱥᱮᱱ ᱫᱚ ᱚᱠᱟᱞᱠᱟ ᱪᱮᱫ ᱠᱚ ᱢᱮᱱᱟᱜᱼᱟ?
ᱟᱞᱮ ᱥᱮᱱ ᱫᱚ ᱚᱱᱠᱟ ᱫᱚ ᱱᱤᱛᱚᱜ ᱱᱤᱛ ᱫᱚ ᱡᱟᱦᱟᱸ ᱠᱚ ᱯᱟᱨᱚᱢᱮᱱᱟ ᱟᱞᱮ ᱥᱮᱫ ᱦᱚᱸ ᱚᱱᱠᱟᱜᱮ ᱵᱩᱨᱩ ᱵᱚᱸᱜᱟ ᱡᱟᱦᱟᱸ ᱢᱤᱫᱴᱮᱱ ᱦᱩᱭᱩᱜᱼᱟ ᱱᱚᱜᱼᱚᱭ ᱪᱟᱥ ᱡᱚᱠᱷᱚᱱ ᱟᱨ ᱪᱟᱥᱢᱟᱥ ᱢᱟᱲᱟᱝ ᱡᱚᱠᱷᱚᱱ ᱢᱤᱫᱴᱮᱱ ᱮ ᱟᱨᱟᱢᱵᱷᱚᱜ ᱡᱚᱠᱷᱚᱱ ᱢᱟᱱᱮ ᱫᱟᱜ ᱡᱚᱠᱷᱚᱱ ᱜᱮ ᱦᱤᱡᱩᱜ, ᱥᱤᱡᱤᱱ ᱡᱚᱠᱷᱚᱱ ᱚᱠᱛᱚ ᱦᱤᱡᱩᱜᱼᱟ
ᱦᱳᱭ ᱦᱳᱭ
ᱟᱫᱚ ᱩᱱ ᱥᱚᱢᱚᱭ ᱨᱮ ᱚᱱᱟ ᱵᱩᱨᱩ ᱵᱚᱸᱜᱟ ᱫᱚ ᱦᱩᱭᱩᱜᱼᱟ ᱟᱫᱚ ᱾ ᱟᱰᱤ ᱡᱟᱹᱥᱛᱤ ᱠᱟᱭᱛᱮ ᱦᱚᱲ ᱠᱚᱦᱚᱸ ᱠᱚ ᱪᱟᱞᱟᱜ ᱜᱮᱭᱟ
ᱦᱳᱭ
ᱟᱫᱚ ᱱᱚᱝᱠᱟ ᱫᱚᱢᱮ ᱫᱚ ᱵᱟᱞᱤᱧ ᱪᱟᱞᱟᱣ ᱵᱟᱲᱟ ᱟᱠᱟᱱᱟ ᱟᱹᱞᱤᱧ ᱫᱚ ᱟᱫᱚ ᱚᱠᱛᱚ ᱠᱚᱦᱚᱸ ᱚᱱᱠᱟ ᱫᱚ ᱵᱟᱝ ᱧᱟᱢ ᱵᱟᱲᱟ ᱦᱩᱭ ᱟᱠᱟᱱᱟ ᱟᱫᱚ ᱵᱟᱲᱟᱭᱟᱞᱤᱧ ᱦᱳᱭᱩᱜᱼᱟ ᱟᱨᱠᱤ, ᱟᱫᱚ ᱵᱟᱝ ᱪᱟᱞᱟᱣ ᱵᱟᱲᱟ ᱦᱩᱭ ᱠᱟᱱᱟ ᱟᱨᱠᱤ ᱦᱩᱸ ᱟᱨ ᱛᱟᱯᱚᱨᱮ ᱚᱱᱠᱟ ᱫᱚ ᱟᱞᱮ ᱥᱮᱱ ᱫᱚ ᱱᱚᱛᱮ ᱯᱟᱴᱟᱵᱤᱸᱫᱟᱹ ᱠᱚ ᱦᱩᱭᱩᱜ ᱜᱮᱭᱟ
ᱟᱪᱪᱷᱟ ᱟᱪᱪᱷᱟ ᱚᱱᱟ ᱢᱟ ᱟᱹᱰᱤ ᱧᱩᱛᱩᱢᱟᱱ ᱯᱟᱛᱟ ᱠᱟᱱᱟ
ᱦᱳᱭ ᱦᱳᱭ ᱯᱟᱴᱟᱵᱤᱫᱟᱹ ᱠᱚ ᱦᱳᱭᱳᱜ ᱜᱮᱭᱟ ᱦᱮ
ᱛᱟᱦᱚᱞᱮ ᱚᱠᱛᱚ ᱠᱚ ᱧᱟᱢ ᱞᱮᱱᱠᱷᱟᱱ ᱯᱟᱛᱟᱵᱤᱱᱫᱟᱹ ᱫᱚ ᱟᱯᱮ ᱥᱮᱱ ᱜᱮ ᱪᱟᱞᱟᱜ ᱦᱩᱭᱩᱜᱼᱟ ᱾
ᱮᱠᱟᱞ ᱮᱠᱟᱞ ᱮᱠᱟᱞ ᱮᱠᱟᱞ ᱮᱠᱫᱚᱢ ᱮᱠᱫᱚᱢ ᱦᱤᱡᱩᱜ ᱵᱤᱱ ᱮᱠᱫᱚᱢ ᱦᱮᱸ
ᱮᱠᱟᱞ ᱮᱠᱟᱞ ᱛᱟᱦᱞᱮ ᱚᱱᱟ ᱫᱚ ᱚᱠᱟ ᱚᱠᱛᱚ ᱦᱳᱭᱳᱜ ᱛᱟᱦᱮᱱᱟ?
ᱚᱱᱟ ᱫᱚ ᱟᱵᱚ ᱡᱟᱦᱟᱸ ᱚᱱᱮ ᱮᱻ ᱱᱚᱣᱟ ᱯᱟᱴᱟᱵᱤᱸᱫᱟᱹ ᱨᱮᱱᱟᱜ ᱠᱟᱛᱷᱟ ᱵᱤᱱ ᱞᱟᱹᱭ ᱫᱟᱛᱚ?
ᱦᱳᱭ ᱦᱳᱭ
ᱮᱸᱜ ᱱᱚᱣᱟ ᱫᱚ ᱟᱵᱚᱣᱟᱜ ᱫᱚ ᱡᱟᱦᱟᱸ ᱫᱚ ᱯᱟᱴᱟᱵᱤᱸᱫᱟᱹ ᱠᱟᱱ ᱛᱟᱵᱚᱱᱟ ᱱᱚᱣᱟ ᱫᱚ ᱟᱵᱚᱣᱟᱜ ᱫᱚ ᱚᱱᱮ ᱡᱚᱠᱷᱚᱱ ᱮᱸᱻ ᱥᱮᱯ ᱱᱚᱣᱟ ᱫᱚ ᱚᱱᱠᱟ ᱚᱠᱴᱳᱵᱚᱨ ᱢᱟᱱᱮ ᱚᱱᱮ ᱚᱱᱠᱟ ᱪᱤᱠᱟ ᱢᱟᱱᱮ ᱚᱠᱴᱳᱵᱚᱨ ᱢᱟᱥ ᱚᱱᱮ ᱚᱱᱠᱟ ᱨᱮᱜᱮ ᱦᱩᱭᱩᱜ ᱜᱮᱭᱟ ᱟᱹᱰᱤ ᱡᱟᱹᱥᱛᱤ ᱠᱟᱭᱛᱮ, ᱟᱫᱚ ᱦᱚᱸᱜ-ᱱᱮ ᱡᱚᱠᱷᱚᱱ ᱵᱟᱝ ᱵᱟᱝᱜᱟᱞᱤ ᱠᱚᱣᱟᱜ ᱚᱱᱮ ᱫᱩᱨᱜᱟᱹ ᱯᱩᱡᱟᱹ ᱵᱟᱝ ᱦᱩᱭᱩᱜᱼᱟ
ᱦᱳᱭ ᱦᱳᱭ
ᱚᱱᱮ ᱚᱱᱟ ᱚᱱᱟ ᱚᱱᱟ ᱚᱠᱛᱚ ᱥᱟᱶ ᱥᱟᱶ ᱛᱮᱜᱮ ᱚᱸᱰᱮᱱᱟᱜ ᱦᱚᱸ ᱦᱩᱭᱩᱜ ᱜᱮᱭᱟ ᱟᱨᱠᱤ ᱯᱟᱛᱟ ᱠᱚ ᱟᱨᱠᱤ ᱟᱰᱤ ᱡᱟᱸᱠ ᱡᱚᱢᱚᱠ ᱦᱳᱭᱩᱜᱼᱟ ᱦᱮᱸ
ᱦᱳᱭ ᱦᱳᱭ
ᱫᱮᱥ ᱫᱤᱥᱚᱢ ᱠᱚᱨᱮᱱ ᱦᱚᱲ ᱠᱚᱠᱚ ᱦᱤᱡᱩᱜᱼᱟ ᱟᱹᱰᱤ ᱟᱹᱰᱤ ᱥᱟᱺᱜᱤᱧ ᱥᱟᱺᱜᱤᱧ ᱦᱚᱲ ᱠᱚᱠᱚ ᱦᱤᱡᱩᱜᱼᱟ ᱦᱩ ᱥᱟᱶᱛᱮ ᱥᱟᱶᱛᱮ ᱟᱵᱚᱣᱟᱜ ᱱᱚᱣᱟ ᱮ ᱟᱵᱚᱣᱟᱜ ᱟᱹᱨᱤ ᱪᱟᱹᱞᱤ ᱞᱟᱭᱞᱟᱠᱪᱟᱨ ᱨᱮᱱᱟᱜ ᱚᱸᱰᱮᱱᱟᱜ ᱡᱤᱱᱤᱥ ᱠᱚ ᱟᱹᱰᱤ ᱱᱟᱯᱟᱭ ᱱᱟᱯᱟᱭ ᱧᱟᱢᱚᱜ ᱜᱮᱭᱟ᱾
ᱦᱳᱭ ᱮᱠᱟ ᱞᱮᱠᱟ ᱫᱚ ᱪᱮᱫ? ᱛᱟᱦᱞᱮ ᱪᱟᱞᱟᱜ ᱦᱩᱭᱩᱜᱼᱟ ᱱᱤᱭᱟᱹᱵᱟᱨ ᱦᱚᱸ ᱢᱚᱱᱮᱭᱟᱜ ᱦᱩᱭᱩᱜᱼᱟ ᱚᱠᱛᱚ ᱢᱟ ᱢᱮᱱᱟᱜ ᱜᱮᱭᱟ ᱱᱤᱛ ᱠᱷᱚᱱᱟᱜ ᱡᱩᱫᱤ ᱚᱠᱛᱚ ᱠᱚ ᱢᱮᱱᱟᱜ ᱜᱮᱭᱟ ᱡᱩᱫᱤ ᱩᱭᱦᱟᱹᱨ ᱵᱟᱲᱟ ᱦᱩᱭᱩᱜᱼᱟ ᱡᱩᱫᱤ ᱚᱠᱛᱚ ᱠᱚ ᱧᱟᱢᱚᱜ ᱠᱷᱟᱱ ᱦᱟᱸᱜ᱾
ᱟᱪᱪᱷᱟ᱾ ᱟᱫᱚ ᱚᱱᱟ ᱜᱮᱞᱤᱧ ᱞᱟᱹᱭᱟ ᱡᱩᱫᱤ ᱦᱤᱡᱩᱜ ᱠᱟᱱᱟᱵᱤᱱ ᱮᱠᱫᱚᱢ ᱮᱠᱟᱞ ᱟᱞᱤᱧ ᱥᱟᱞᱟᱜ ᱟᱨ ᱡᱳᱜᱟᱡᱳᱜᱽ ᱨᱮ ᱛᱟᱦᱮᱱ ᱵᱤᱱ ᱠᱚᱱᱴᱟᱠ ᱨᱮ ᱛᱟᱦᱮᱱ ᱵᱤᱱ ᱟᱹᱵᱤᱱ ᱦᱤᱡᱩᱜ ᱦᱮᱸ᱾ ᱟᱹᱰᱤ ᱱᱟᱯᱟᱭ ᱢᱤᱫᱴᱮᱱ ᱦᱚᱨᱟ ᱵᱤᱧ ᱧᱮᱞ ᱤᱫᱤᱭᱟ ᱥᱮ ᱢᱤᱫᱴᱮᱱ ᱦᱮᱸ ᱧᱮᱞ ᱦᱚᱸ ᱫᱚᱨᱠᱟᱨ ᱠᱟᱱ ᱜᱮᱭᱟ ᱥᱟᱱᱟᱢᱟᱜ ᱠᱚᱜᱮ ᱡᱮᱦᱮᱛᱩ ᱟᱵᱚᱣᱟᱜ ᱢᱤᱫᱴᱮᱱ ᱮᱻ ᱞᱟᱹᱭ-ᱞᱟᱠᱪᱟᱨ ᱨᱮ ᱯᱟᱲᱟᱜ ᱠᱟᱱ ᱛᱟᱵᱚᱱᱟ ᱱᱚᱣᱟ ᱠᱚᱫᱚ ᱧᱮᱞ ᱦᱚᱸ ᱫᱚᱨᱠᱟᱨ ᱠᱟᱱᱟ᱾ ᱡᱚᱛᱚ ᱠᱤᱪᱷᱩ ᱚᱠᱛᱚ ᱨᱮ ᱠᱚᱨᱟᱣ ᱦᱚᱸ ᱟᱹᱰᱤ ᱜᱮ ᱱᱤᱛᱚᱜ ᱫᱚ ᱞᱟᱠᱛᱤᱭᱟ᱾ ᱦᱮᱸ ᱟᱫᱚ ᱚᱱᱟ ᱜᱮᱞᱤᱧ ᱢᱮᱛᱟᱵᱤᱱ ᱠᱟᱱᱟ ᱡᱮ ᱡᱩᱫᱤ ᱵᱤᱱ ᱦᱤᱡᱩᱜ-ᱟ ᱮᱠᱟᱞ ᱟᱞᱤᱧ ᱞᱟ. ᱭ ᱟᱵᱤᱱ ᱜᱤᱧ᱾
ᱮᱠᱟᱞ ᱮᱠᱟᱞ ᱦᱚᱭ᱾
ᱟᱪᱪᱷᱟ᱾ ᱛᱟᱦᱚᱞᱮ ᱵᱚᱭᱦᱟ ᱚᱱᱠᱟ ᱫᱚ ᱤᱭᱟᱹ ᱠᱚᱫᱚ ᱚᱱᱠᱟ ᱫᱚ ᱪᱟᱞᱟᱣ ᱵᱟᱲᱟ ᱠᱟᱱᱟᱢ ᱥᱮ ᱵᱟᱝ ᱱᱚ ᱱᱚᱝᱠᱟ ᱟᱡᱚᱫᱤᱭᱟᱹ ᱵᱩᱨᱩ ᱥᱮᱸᱫᱽᱨᱟ ᱠᱚ?
ᱦᱳᱭ ᱪᱟᱞᱟᱜ ᱥᱮᱸᱫᱽᱨᱟ ᱠᱚᱫᱚ ᱟᱹᱰᱤ ᱜᱮ ᱨᱟᱹᱥᱠᱟᱹ ᱜᱮᱭᱟᱞᱤᱧ ᱢᱟᱱᱮ ᱪᱟᱞᱟᱜ ᱥᱮᱸᱫᱽᱨᱟ ᱠᱚᱫᱚ ᱪᱟᱞᱟᱣ ᱫᱚ ᱦᱩᱭᱩᱜ ᱜᱮᱭᱟ᱾
ᱦᱮᱸ ᱦᱮᱸ᱾
ᱮᱠᱷᱚᱱ ᱡᱮᱢᱚᱱ ᱮᱠᱷᱚᱱ ᱫᱚ ᱩᱱᱠᱩ ᱦᱟᱹᱠᱩ ᱠᱚ
ᱦᱩᱸ᱾
ᱚᱱᱟ ᱥᱟᱶᱛᱮ ᱡᱮᱢᱚᱱ ᱟᱨᱚ ᱩᱱᱠᱩ ᱮᱠᱷᱚᱱ ᱫᱚ ᱚᱱᱠᱟ ᱛᱤᱛᱨᱤ ᱠᱚᱠᱚ ᱩᱰᱩᱠᱚᱜ ᱜᱮᱭᱟ ᱛᱚ᱾ ᱫᱟᱜ ᱡᱟᱹᱯᱩᱫ ᱨᱮ ᱡᱚᱢ ᱞᱟᱹᱜᱤᱫ ᱡᱚᱢ ᱯᱟᱸᱡᱟ ᱠᱚ ᱩᱰᱩᱠᱚᱜᱼᱟ᱾ ᱩᱱᱠᱩ ᱠᱚᱦᱚᱸ ᱥᱟᱵ ᱠᱚ ᱦᱩᱭᱩᱜ ᱜᱮᱭᱟ᱾
ᱟᱪᱪᱷᱟ ᱟᱫᱚ ᱚᱱᱠᱟ ᱢᱤᱫ ᱮᱱ ᱠᱚ ᱞᱟᱹᱭ ᱮᱫᱟ ᱵᱚᱭᱦᱟ ᱟᱡᱳᱫᱤᱭᱟᱹ ᱵᱩᱨᱩ ᱥᱮᱸᱫᱽᱨᱟ ᱚᱱᱠᱟ ᱚᱸᱰᱮ ᱵᱤᱱ ᱪᱟᱞᱟᱣ ᱵᱟᱲᱟ ᱟᱠᱟᱱᱟ ᱠᱤ?
ᱟᱫᱚ ᱚᱱᱠᱟ ᱧᱩᱛᱩᱢᱟᱱ ᱱᱚᱝᱠᱟ ᱵᱤᱨ ᱵᱩᱨᱩ ᱚᱱᱠᱟ ᱡᱟᱦᱟᱸ ᱠᱚᱨᱮ ᱡᱮᱢᱚᱱ ᱞᱟᱹᱭ ᱫᱟᱵᱚᱱ ᱚᱱᱠᱟ ᱞᱮᱠᱟ ᱫᱚ ᱪᱟᱞᱟᱣ ᱵᱟᱝ ᱠᱟᱱᱟ ᱚᱡᱚᱫᱤᱭᱟᱹ ᱵᱩᱨᱩ ᱚᱱᱮ ᱚᱱᱠᱟ ᱢᱟᱱᱮ ᱡᱟᱦᱟᱱ ᱥᱮᱸᱫᱽᱨᱟ ᱠᱚ ᱚᱱᱠᱟ ᱠᱚᱫᱚ ᱵᱟᱝ ᱪᱟᱞᱟᱣ ᱦᱩᱭ ᱠᱟᱱᱟ᱾
ᱟᱪᱪᱷᱟ᱾
ᱢᱟᱱᱮ ᱱᱚᱝᱠᱟ ᱜᱮ ᱥᱩᱨ ᱠᱚᱨᱮᱱᱟᱜ ᱵᱤᱨ ᱠᱚᱨᱮ ᱜᱮ᱾
ᱟᱪᱪᱷᱟ-ᱟᱪᱪᱷᱟ-ᱟᱪᱪᱷᱟ-ᱟᱪᱷᱟ-ᱟᱪᱪᱷᱟ ᱟᱪᱪᱷᱟ, ᱚᱻ ᱟᱪᱪᱷᱟ ᱟᱹᱰᱤ ᱱᱟᱯᱟᱭ ᱟᱨ ᱪᱮᱫᱞᱮᱠᱟ ᱚᱸᱰᱮᱱᱟᱜ ᱠᱤᱪᱷᱩ ᱡᱟᱦᱟᱱᱟᱜ ᱵᱤᱱ ᱵᱟᱲᱟᱭᱟ?
ᱵᱟᱰᱟᱭ ᱢᱟ ᱟᱫᱚ ᱚᱱᱠᱟ ᱞᱮᱠᱟ ᱢᱟ ᱵᱟᱰᱟᱭ ᱫᱚ ᱵᱟᱹᱱᱩᱜᱼᱟ ᱡᱮᱢᱚᱱ ᱚᱸᱰᱮ ᱫᱚ ᱪᱟᱞᱟᱣ ᱦᱚᱸ ᱵᱟᱝ ᱦᱩᱭ ᱟᱠᱟᱱᱟ ᱟᱫᱚ ᱚᱱᱠᱟ ᱤᱭᱟᱹ ᱠᱚᱨᱮ ᱯᱚᱛᱚᱵ ᱠᱚᱨᱮ ᱯᱟᱲᱦᱟᱣ ᱠᱟᱛᱮᱜ ᱜᱮ ᱚᱱᱠᱟ ᱛᱷᱚᱲᱟ ᱵᱟᱰᱟᱭ ᱢᱮᱱᱟᱜᱼᱟ ᱚᱱᱟ ᱠᱚᱜᱮ᱾
ᱟᱪᱪᱷᱟ ᱟᱪᱪᱷᱟ ᱟᱪᱪᱷᱟ ᱦᱮᱸ ᱟᱹᱰᱤ ᱱᱟᱯᱟᱭ᱾ ᱦᱮ ᱟᱫᱚ ᱚᱱᱠᱟ ᱠᱚ ᱞᱟᱹᱭ ᱜᱮᱭᱟ ᱛᱚ ᱟᱫᱚ ᱪᱟᱞᱟᱣ ᱵᱟᱲᱟ ᱦᱚᱸ ᱱᱤᱡᱮ ᱦᱚᱸ ᱵᱟᱝ ᱪᱟᱞᱟᱣ ᱵᱟᱲᱟ ᱦᱩᱭ ᱟᱠᱟᱱᱟ ᱟᱫᱚ ᱚᱱᱟᱜᱮ ᱜᱮ ᱟᱹᱞᱤᱧ ᱞᱤᱧ ᱠᱩᱞᱤᱭᱮᱫ ᱵᱤᱱ ᱛᱟᱦᱮᱸᱜᱼᱟ ᱡᱮ ᱟᱹᱵᱤᱱ ᱡᱩᱫᱤ ᱵᱤᱱ ᱪᱟᱞᱟᱣ ᱟᱠᱟᱱ ᱠᱷᱟᱱ᱾
ᱵᱟᱝ ᱵᱟᱝ ᱚᱱᱠᱟ ᱞᱮᱠᱟ ᱫᱚ ᱪᱟᱞᱟᱣ ᱫᱚ ᱵᱟᱝ ᱦᱩᱭ ᱠᱟᱱᱟ ᱟᱫᱚ ᱩᱱ ᱚᱠᱛᱚ ᱜᱮ ᱢᱟᱱᱮ ᱚᱠᱛᱚ ᱠᱩ ᱚᱱᱠᱟ ᱞᱮᱠᱟ ᱵᱟᱝ ᱧᱟᱢᱚᱜᱼᱟ ᱛᱮ ᱢᱟᱱᱮ ᱡᱚᱠᱷᱚᱱ ᱜᱮ ᱯᱨᱚᱛᱤᱵᱟᱨ ᱜᱮᱞᱤᱧ ᱢᱚᱱᱮᱭᱟ ᱡᱮ ᱱᱤᱭᱟᱹ ᱵᱟᱨ ᱫᱚ ᱪᱟᱞᱟᱜ ᱦᱩᱭᱩᱜᱼᱟ ᱦᱟᱸᱜ᱾ ᱟᱨ ᱚᱱᱠᱟ ᱥᱮᱴᱮᱨ ᱟᱠᱟᱱ ᱥᱮ ᱡᱟᱦᱱᱟᱜ ᱦᱟᱱᱟ ᱱᱤᱭᱟᱹ ᱡᱟᱦᱱᱟᱜ ᱢᱤᱫᱴᱟᱝ ᱠᱟᱹᱢᱤ ᱫᱚ ᱛᱚᱠᱷᱚᱱ ᱜᱮ ᱯᱟᱲᱟᱣ ᱜᱚᱫᱚᱜᱼᱟ᱾
ᱟᱪᱪᱷᱟ ᱟᱪᱷᱟ ᱟᱪᱷᱟ ᱟᱪᱷᱟ ᱟᱪᱷᱟ᱾
ᱛᱟᱦᱚᱞᱮ ᱚᱝᱠᱟ ᱞᱮᱠᱟ ᱫᱚ ᱚᱠᱛᱚ ᱫᱚ ᱵᱟᱝ ᱧᱟᱢᱚᱜᱼᱟ?
ᱟᱪᱪᱷᱟ᱾ ᱟᱫᱚ ᱵᱚᱭᱦᱟ ᱟᱯᱮᱥᱮᱫ ᱫᱚ ᱪᱮᱫ ᱞᱮᱠᱟ ᱢᱟᱱᱮ ᱚᱱᱛᱮ ᱵᱤᱨ ᱵᱩᱨᱩᱻ ᱠᱚ ᱢᱮᱱᱟᱜᱼᱟ ᱥᱮ ᱚᱝᱠᱟ ᱯᱷᱟᱸᱠᱟ ᱜᱮᱭᱟ ᱮᱨᱤᱭᱟ ᱠᱚ?
ᱵᱟᱝ ᱵᱤᱨ ᱠᱚᱦᱚᱸ ᱦᱮᱸᱱᱟᱜ ᱜᱮᱭᱟ ᱟᱫᱚ ᱚᱱᱠᱟ ᱞᱮᱠᱟ ᱢᱟᱱᱮ ᱢᱟᱨᱟᱝ ᱵᱤᱨ ᱫᱚ ᱟᱹᱰᱤ ᱢᱟᱨᱟᱝ ᱚᱱᱠᱟ ᱵᱤᱨ ᱠᱚᱫᱚ ᱵᱟᱹᱱᱩᱜᱼᱟ ᱢᱟᱱᱮ ᱩᱱᱠᱩ ᱡᱤᱵᱽ ᱡᱤᱭᱟᱹᱞᱤ ᱠᱚᱫᱚ ᱟᱞᱮ ᱱᱤᱭᱟᱹ ᱠᱚᱨᱮ ᱫᱚ ᱩᱱᱠᱩ ᱡᱮᱢᱚᱱ ᱠᱩᱞᱟᱹᱭ ᱠᱩᱞᱟᱹᱭ ᱠᱩ ᱨᱩᱸᱰᱟᱹ ᱠᱩ ᱠᱩᱜᱮ ᱠᱚ ᱥᱩᱠᱨᱤ ᱩᱱᱠᱩ ᱠᱚᱜᱮ ᱠᱚ ᱢᱮᱱᱟᱜ ᱠᱚᱣᱟ ᱚᱱᱠᱟ ᱩᱱᱠᱩ ᱠᱷᱚᱱ ᱢᱟᱨᱟᱝ ᱚᱱᱠᱟ ᱡᱤᱭᱟᱹᱞᱤ ᱠᱚᱫᱚ ᱵᱟᱹᱱᱩᱜ ᱠᱚᱣᱟ᱾
ᱟᱪᱪᱷᱟ ᱟᱪᱪᱷᱟ ᱪᱷᱟᱷᱟ, ᱟᱫᱚ ᱪᱮᱫ ᱞᱮᱠᱟ ᱢᱟᱱᱮ ᱮ ᱡᱤᱭᱟᱹᱞᱤ ᱠᱚᱦᱚᱸ ᱵᱷᱟᱜᱤ ᱜᱮ ᱚᱱᱠᱟᱜᱮ ᱧᱮᱞ ᱫᱚᱠᱚ ᱧᱮᱞᱚᱜ ᱜᱮᱭᱟ ᱟᱨ ᱪᱮᱠᱟ ᱫᱟᱨᱮ ᱠᱚ ᱚᱠᱟ ᱠᱚ ᱵᱮᱥᱤ ᱧᱮᱞᱚᱜ ᱜᱮᱭᱟ?
ᱟᱞᱮ ᱥᱮᱱ ᱫᱚ ᱚᱱᱠᱟ ᱫᱟᱨᱮ ᱠᱚᱫᱚ ᱡᱮᱢᱚᱱ ᱥᱟᱨᱡᱚᱢ ᱫᱟᱨᱮ ᱠᱚᱫᱚ ᱚᱱᱠᱟ ᱞᱮᱠᱟ ᱫᱚ ᱵᱟᱹᱱᱩᱜᱼᱟ ᱚᱱᱠᱟ ᱟᱠᱟᱥᱵᱩᱱᱤ ᱠᱟᱞᱮᱠᱴᱟᱨ ᱚᱱᱟ ᱯᱚᱴᱟᱥ ᱦᱳᱭ ᱚᱱᱟ ᱫᱟᱨᱮ ᱠᱚᱜᱮ ᱡᱟᱹᱥᱛᱤ ᱧᱮᱞᱚᱜᱼᱟ ᱚᱱᱟ ᱥᱟᱣᱛᱮ ᱚᱱᱠᱟ ᱡᱚᱠᱷᱚᱱ ᱫᱚ ᱯᱷᱚᱨᱮᱥᱴ ᱤᱭᱟᱹ ᱠᱷᱚᱱ ᱚᱱᱠᱟ ᱟᱠᱟᱥᱵᱩᱱᱤ ᱚᱱᱟ ᱢᱟᱱᱮ ᱚᱱᱟ ᱠᱚ ᱫᱟᱨᱮ ᱛᱟᱞᱟ ᱠᱚᱨᱮᱜᱮ ᱚᱱᱠᱟ ᱡᱟᱦᱟᱸᱱᱟᱜ ᱡᱚ ᱵᱤᱞᱤ ᱫᱟᱨᱮ ᱠᱚᱠᱚ ᱨᱚᱦᱚᱭ ᱠᱟᱜᱼᱟ᱾ ᱢᱮᱥᱟ ᱢᱮᱥᱟ ᱠᱟᱛᱮ ᱦᱟᱱᱛᱮ ᱱᱟᱛᱮ ᱢᱟᱱᱮ ᱡᱷᱚᱛᱚ ᱞᱮᱠᱟᱱᱟᱜ ᱡᱳᱼ ᱵᱮᱞᱮ ᱫᱟᱨᱮ ᱠᱚᱜᱮ ᱢᱤᱫᱴᱟᱝ ᱵᱟᱨᱭᱟ ᱠᱟᱛᱮᱜ ᱠᱚ ᱨᱚᱦᱚᱭ ᱠᱟᱜᱼᱟ᱾
ᱦᱩᱸ ᱦᱩᱸ ᱦᱩᱸ᱾
ᱦᱳᱭ ᱛᱟᱦᱚᱞᱮ ᱟᱯᱮ ᱥᱮᱱ ᱫᱚ ᱚᱠᱟ ᱞᱮᱠᱟ?
ᱟᱞᱮ ᱥᱮᱱ ᱦᱚᱸ ᱱᱚᱝᱠᱟ ᱵᱤᱨ ᱵᱩᱨᱩ ᱫᱚ ᱢᱮᱱᱟᱜᱼᱟ ᱡᱟᱹᱥᱛᱤ ᱠᱟᱭ ᱛᱮ ᱞᱟᱹᱭ ᱞᱮᱠᱷᱟᱱ ᱫᱚ ᱡᱮ ᱫᱚᱢᱮ ᱦᱟᱸᱱᱮ ᱫᱚᱢᱮ ᱵᱤᱨ ᱥᱮ ᱚᱱᱠᱟ ᱥᱮ ᱫᱚᱢᱮ ᱮᱠᱴᱟ ᱚᱱᱠᱟ ᱫᱚ ᱵᱟᱝ ᱟᱫᱚ ᱟᱞᱮᱥᱮᱫ ᱫᱚ ᱡᱟᱹᱥᱛᱤ ᱠᱟᱭᱛᱮ ᱱᱚᱣᱟ ᱥᱟᱨᱡᱚᱢ ᱵᱤᱨ ᱜᱮ ᱧᱮᱞᱚᱜᱼᱟ ᱫᱚᱢᱮ᱾ ᱟᱨ ᱟᱨ ᱱᱚᱝᱠᱟ ᱫᱚ ᱢᱟᱱᱮ ᱡᱟᱹᱥᱛᱤ ᱠᱟᱭᱛᱮ ᱟᱹᱰᱤ ᱜᱮ ᱥᱟᱨᱡᱚᱢ ᱫᱟᱨᱮ ᱜᱮ ᱧᱮᱞᱚᱜ ᱜᱮᱭᱟ ᱚᱱᱠᱟ ᱫᱚ ᱮᱴᱟᱜ ᱫᱟᱨᱮ ᱠᱚᱫᱚ ᱮᱢᱱᱤ ᱢᱟ ᱦᱟᱸᱰᱮ ᱱᱟᱰᱮ ᱢᱮᱫ ᱴᱮᱱ ᱵᱟᱨᱭᱟ ᱫᱚ ᱛᱟᱦᱮᱸᱱ ᱜᱮᱭᱟ᱾
ᱦᱳᱭ ᱦᱳᱭ᱾
ᱟᱫᱚ ᱥᱟᱨᱡᱚᱢ ᱫᱟᱨᱮᱜᱮ ᱟᱹᱰᱤ ᱡᱟᱹᱥᱛᱤ ᱠᱟᱭᱛᱮ ᱧᱮᱞᱚᱜᱼᱟ ᱚᱱᱟ ᱠᱚᱜᱮ ᱢᱮᱱᱟᱜᱼᱟ ᱛᱚ ᱚᱱᱠᱟᱜᱮ ᱧᱮᱞ ᱟᱜᱩᱭ ᱦᱩᱭᱩᱜᱼᱟ ᱟᱨ ᱢᱟᱱᱮ ᱱᱚᱝᱠᱟ ᱫᱚ ᱵᱟᱹᱱᱩᱜᱼᱟ ᱡᱮ ᱮᱴᱟᱜ ᱮᱴᱟᱜ ᱫᱟᱨᱮ ᱠᱚᱦᱚᱸ ᱢᱮᱱᱟᱜᱼᱟ ᱟᱫᱚ ᱱᱮᱛᱟᱨ ᱫᱚ ᱚᱱᱮ ᱚᱱᱠᱟ ᱵᱤᱨ ᱠᱚᱦᱚᱸ ᱠᱚ ᱢᱟᱜ ᱩᱫᱟᱹᱲ ᱪᱟᱵᱟᱭᱮᱼᱟ,
ᱦᱳᱭ ᱦᱳᱭ᱾
ᱟᱫᱚ ᱛᱟᱦᱚᱞᱮ ᱡᱷᱚᱛᱚ ᱫᱟᱨᱮ ᱫᱚ ᱚᱱᱠᱟ ᱱᱤᱛ ᱫᱚ ᱟᱫᱚ ᱵᱟᱝ ᱧᱟᱯᱟᱢ ᱠᱟᱱᱟ ᱦᱩᱸ᱾
ᱮᱠᱟᱞ ᱮᱠᱟᱞᱚ᱾ ᱢᱟ ᱛᱟᱦᱚᱞᱮ ᱵᱚᱭᱦᱟ ᱱᱤᱛᱚᱜ ᱫᱚ ᱚᱱᱠᱟ ᱫᱚ ᱟᱫᱚ ᱪᱮᱫ ᱠᱚᱢ ᱪᱤᱠᱟᱹᱭᱟ?
ᱟᱨ ᱱᱤᱛᱚᱜ ᱫᱚ ᱢᱤᱱᱟᱹᱧ ᱜᱮᱭᱟ ᱟᱨ ᱱᱚᱸᱜᱼᱚᱭ ᱦᱟᱸᱜ ᱤᱧ ᱪᱟᱞᱟᱜᱼᱟ ᱦᱟᱸᱜ ᱚᱱᱮ ᱚᱱᱠᱟᱧ ᱞᱟᱹᱭᱟᱫ ᱢᱮ᱾ ᱠᱟᱹᱡ ᱮ ᱠᱷᱮᱛ ᱥᱮᱫ ᱤᱧ ᱪᱟᱞᱟᱜᱼᱟ᱾
ᱟᱪᱪᱷᱟ ᱮᱠᱟᱞ ᱮᱠᱟᱞ ᱚᱱᱛᱮ ᱦᱚᱸ ᱪᱟᱞᱟᱜ ᱫᱚ ᱞᱟᱜᱛᱤ ᱜᱮᱭᱟ᱾
ᱦᱳᱭ᱾ ᱟᱨ ᱟᱢ ᱱᱤᱛᱚᱜ ᱡᱩᱫᱤ ᱠᱷᱮᱛ ᱠᱚ ᱥᱮᱫ ᱵᱟᱝ ᱪᱟᱞᱟᱜ ᱦᱩᱭᱩᱜᱼᱟ ᱵᱟᱠᱷᱟᱱ ᱫᱚ ᱮᱠᱫᱚᱢ ᱮ ᱠᱟᱹᱢᱤ ᱠᱚᱦᱚᱸ ᱵᱟᱠᱷᱟᱱ ᱟᱹᱰᱤ ᱞᱮᱴ ᱜᱚᱫᱚᱜ ᱠᱟᱱᱟ ᱟᱨ ᱵᱟᱝᱠᱷᱟᱱ ᱫᱚ ᱨᱚᱦᱚᱭ ᱠᱚᱦᱚᱸ ᱵᱟᱭ ᱜᱟᱱᱚᱜᱼᱟ᱾
ᱦᱳᱭ ᱦᱳᱭ᱾
ᱛᱟᱦᱚᱞᱮ ᱪᱮᱫ ᱠᱚᱢ ᱠᱟᱹᱢᱤ ᱵᱟᱲᱟᱭ ᱠᱟᱱᱟ ᱵᱚᱭᱦᱟ ᱟᱢ ᱫᱚ?
ᱤᱧ ᱦᱚᱸ ᱚᱱᱠᱟ ᱫᱚ ᱪᱮᱫ ᱜᱮ ᱵᱟᱝ ᱱᱚᱜᱚᱭ ᱱᱩᱠᱩ ᱟᱲᱟᱜ ᱦᱩᱭ ᱮᱱᱟ ᱟᱫᱚ ᱱᱤᱛᱚᱜ ᱫᱟᱠᱟ ᱡᱚᱢ ᱦᱩᱭᱩᱜ-ᱟ ᱾ ᱚᱱᱟ ᱯᱚᱨᱮ ᱟᱫᱚ ᱵᱟᱹᱫ ᱥᱮᱱ ᱜᱮ ᱪᱟᱞᱟᱜ ᱦᱩᱭᱩᱜ-ᱟ ᱾
ᱟᱪᱪᱷᱟ ᱟᱪᱷᱟ ᱟᱪᱪᱷᱟ ᱟᱪᱪᱷᱟ ᱾
ᱦᱳᱭ ᱦᱳᱭ ᱾
ᱟᱹᱰᱤ ᱱᱟᱯᱟᱭ ᱠᱟᱛᱷᱟ ᱦᱮᱸ ᱾
ᱮᱠᱟᱞ ᱮᱠᱟᱞ ᱾ ᱦᱳᱭ ᱛᱳ ᱢᱟ ᱛᱟᱦᱞᱮ ᱵᱚᱭᱦᱟ ᱱᱤᱛᱚᱜ ᱫᱚ ᱱᱚᱝᱠᱟ ᱜᱮᱞᱟᱝ ᱨᱚᱯᱚᱲᱟ ᱾ ᱚᱠᱛᱚ ᱠᱚᱞᱟᱝ ᱧᱟᱢ ᱞᱮᱠᱷᱟᱱ ᱟᱨᱚ ᱦᱟᱸᱜ ᱞᱟᱝ
ᱟᱹᱰᱤ ᱟᱭᱢᱟ ᱜᱮ ᱦᱩᱭ ᱜᱚᱫ ᱮᱱᱟ ᱦᱩᱸ ᱴᱷᱤᱠ ᱜᱮᱭᱟ ᱾ ᱛᱟᱦᱚᱞᱮ ᱵᱚᱭᱦᱟ ᱚᱱᱠ ᱜᱮ ᱟᱨᱚᱞᱟᱝ ᱨᱚᱯᱚᱲᱟ ᱡᱚᱦᱟᱨ ᱜᱮ ᱛᱟᱞᱮ ᱢᱟ ᱦᱮᱸ ᱾
ᱮᱠᱟᱞ ᱮᱠᱟᱞ ᱦᱚᱭ ᱵᱚᱭᱦᱟ ᱡᱚᱦᱟᱨ ᱜᱮ ᱾